ᱜᱚᱢᱠᱮ ᱟᱸᱡᱚᱢᱮᱫ ᱟᱵᱮᱱ
ᱦᱮᱸ ᱜᱚᱢᱠᱮ ᱟᱸᱡᱚᱢ ᱧᱟᱢᱚᱜ ᱠᱟᱱᱟ ᱴᱷᱤᱠ ᱢᱚᱛᱚ ᱜᱮ ᱦᱮᱸ ᱜᱚᱢᱠᱮ ᱡᱚᱦᱟᱨ ᱜᱮ ᱦᱳᱭ ᱜᱚᱢᱠᱮ ᱡᱚᱦᱟᱨ ᱜᱮ ᱥᱮᱫᱟᱜ ᱡᱚᱦᱟᱨ
ᱦᱮᱸ ᱛᱟᱦᱚᱞᱮ ᱜᱚᱝᱠᱮ
ᱜᱚᱝᱠᱮ ᱟᱵᱤᱱᱟᱜ ᱚᱲᱟᱜ ᱫᱚ ᱦᱮᱸ ᱟᱹᱛᱩ ᱫᱤᱥᱚᱢ ᱫᱚ ᱞᱟᱹᱭ ᱜᱟᱱᱚᱜᱼᱟ ᱱᱚᱣᱟ ᱵᱟᱸᱠᱩᱲᱟ ᱥᱟᱭᱤᱰ ᱠᱟᱱᱟ
ᱟᱪᱪᱷᱟ ᱵᱟᱸᱠᱩᱲᱟ ᱥᱟᱭᱤᱰ ᱫᱚ ᱚᱠᱟᱨᱮ
ᱵᱟᱸᱠᱩᱲᱟ ᱥᱟᱦᱮᱰ ᱛᱚ ᱪᱩᱥᱩᱱᱤᱭᱟ
ᱟᱪᱪᱷᱟ
ᱦᱮᱸ ᱟ ᱟᱹᱵᱤᱱᱟᱜ
ᱟᱹᱞᱤᱧᱟᱜ ᱫᱚ ᱯᱩᱨᱩᱞᱤᱭᱟᱹ
ᱟᱪᱪᱷᱟ ᱟᱪᱪᱷᱟ
ᱟᱫᱚ ᱱᱚᱰᱮ ᱵᱟᱸᱠᱩᱲᱟ ᱨᱮᱱᱟᱜ ᱠᱷᱟᱛᱲᱟ ᱵᱟᱡᱟᱨ ᱵᱮᱤᱱ ᱟᱸᱡᱚᱢ ᱟᱠᱟᱫ ᱜᱮᱭᱟ
ᱦᱮᱸ ᱦᱮᱸ
ᱦᱳᱭ ᱚᱸᱰᱮ ᱜᱮᱞᱤᱧ ᱛᱟᱦᱮᱱ ᱜᱮᱭᱟ
ᱦᱩᱸ ᱵᱮᱥ ᱵᱷᱟᱹᱜᱤ ᱜᱮ ᱤᱱᱠᱟᱹ ᱛᱟᱦᱞᱮ ᱚᱱᱛᱮ ᱫᱚ ᱫᱟᱜ ᱡᱟᱹᱲᱤ ᱠᱚ ᱪᱮᱫ ᱞᱮᱠᱟ ᱦᱩᱭᱩᱜ ᱠᱟᱱᱟ?
ᱫᱟᱜ ᱡᱟᱹᱲᱤ ᱫᱚ ᱟᱹᱰᱤ ᱡᱟᱹᱥᱛᱤ ᱜᱮ ᱦᱚ ᱢᱟᱱᱮ ᱦᱩᱭᱱᱟ ᱵᱟᱨᱯᱮ ᱫᱤᱱ ᱢᱟᱲᱟᱝ ᱠᱷᱚᱱ ᱫᱷᱩᱨᱟᱹᱣ ᱜᱮ ᱢᱮᱱᱟᱜᱼᱟ ᱞᱮᱛᱟᱲ ᱜᱮ
ᱦᱮᱸ
ᱱᱚᱜᱼᱚᱭ ᱛᱮᱦᱮᱧ ᱦᱚᱸ ᱱᱤᱛᱚᱜ ᱦᱚᱸ ᱡᱚᱨᱚᱜ ᱠᱟᱱ ᱜᱮᱭᱟ
ᱦᱮᱸ
ᱦᱮᱸ
ᱪᱟᱥ ᱠᱚᱠᱚ ᱚᱱᱛᱮ ᱠᱚ ᱫᱷᱩᱨᱟᱹᱣᱱᱟ ᱥᱮ ᱟᱹᱣᱨᱤ
ᱪᱟᱥᱵᱟᱥ ᱫᱚ ᱠᱷᱮᱛ ᱫᱚ ᱱᱟᱦᱟᱜ ᱡᱚᱛᱚ ᱡᱚᱛᱚ ᱠᱷᱮᱛ ᱜᱮ ᱫᱟᱜ ᱫᱚ ᱫᱟᱜ ᱟᱠᱟᱱᱟ ᱢᱮᱱᱠᱷᱟᱱ ᱚᱱᱠᱟ ᱛᱚ ᱵᱟᱞᱤᱧ ᱧᱮᱧᱟᱢ ᱵᱟᱲᱟᱭᱮᱫ ᱠᱚᱣᱟ
ᱦᱮᱸ
ᱨᱚᱦᱚᱭ ᱠᱚᱫᱚ ᱱᱟᱦᱟᱜ ᱟᱹᱣᱨᱤ ᱠᱚ ᱮᱦᱚᱵᱟ
ᱦᱮᱸ
ᱦᱳᱭ ᱟᱨ ᱟᱯᱮ ᱥᱮᱫ ᱫᱚ ᱪᱮᱫ ᱞᱮᱠᱟ ᱠᱷᱚᱵᱽᱨᱟ ᱠᱷᱚᱵᱚᱨ ᱛᱟᱦᱚᱞᱮ
ᱟᱪᱪᱷᱟ ᱦᱮᱸ ᱜᱚᱝᱠᱮ ᱟᱞᱮᱥᱮᱫ ᱦᱚᱸ ᱦᱚᱭᱛᱚ ᱫᱟᱜ ᱫᱚ ᱫᱟᱜ ᱟᱵᱚᱱ ᱠᱟᱱ ᱜᱮᱭᱟᱭ ᱫᱟᱜ ᱮ ᱜᱮ ᱨᱚᱦᱚᱭ ᱦᱚᱸ ᱟᱨᱟᱢᱵᱷᱚ ᱟᱠᱟᱱᱟ ᱟᱨ ᱥᱤᱭᱳᱜ ᱢᱟ ᱪᱟᱞᱟᱣ ᱟᱠᱟᱱ ᱜᱮ ᱱᱚᱶᱟ ᱛᱚᱞᱟ ᱠᱚᱦᱚᱸ ᱜᱤᱰᱤ ᱵᱟᱲᱟ ᱦᱩᱭᱩᱜ ᱠᱟᱱᱟ ᱦᱮᱸ ᱫᱤᱭᱮᱯᱚᱨ ᱴᱷᱤᱠ ᱜᱮᱭᱟ ᱪᱟᱞᱟᱜ ᱠᱟᱱᱟ ᱟᱪᱪᱷᱟ ᱜᱚᱝᱠᱮ ᱛᱟᱦᱞᱮ ᱟᱯᱮ ᱥᱮᱫ ᱫᱚ ᱵᱤᱨ ᱠᱚᱫᱚ ᱢᱮᱱᱟᱜ ᱟᱥᱮ ᱵᱟᱹᱱᱩᱜᱼᱟ
ᱵᱤᱨ ᱫᱚ ᱦᱮᱸ ᱜᱚᱝᱠᱮ ᱵᱩᱨᱩ ᱫᱤᱥᱚᱢ ᱦᱚᱲ ᱠᱟᱱ ᱜᱮᱭᱟᱞᱮ ᱯᱩᱨᱟᱹ ᱵᱩᱨᱩ ᱡᱟᱯᱟᱜᱫ ᱨᱮᱜᱮ ᱚᱲᱟᱜ ᱫᱚ ᱠᱟᱱᱟᱱ ᱛᱟᱞᱮᱭᱟ
ᱦᱮᱸ ᱟᱨ ᱥᱟᱢᱟᱱ ᱨᱮᱭᱟᱜ ᱚᱱᱛᱮ ᱢᱚᱛᱚᱞᱤᱧ ᱡᱟᱦᱟᱸ ᱠᱚ ᱵᱤᱨ ᱠᱷᱚᱱᱟᱜ ᱡᱟᱦᱟᱱᱟᱜ ᱥᱟᱢᱟᱱ ᱠᱚᱯᱮ ᱟᱹᱜᱩᱭ ᱜᱮᱭᱟ
ᱦᱚᱸᱠᱚ ᱵᱤᱨ ᱠᱷᱚᱱᱟᱜ ᱜᱮ
ᱦᱮᱸ
ᱟᱨ ᱱᱤᱛᱚᱜ ᱢᱟ ᱱᱚᱜᱼᱚᱭ ᱡᱟᱹᱯᱩᱫ ᱫᱤᱱ ᱥᱮᱴᱮᱨᱟ ᱟᱠᱟᱱ ᱩᱫ ᱠᱚ ᱯᱩᱴᱠᱟᱹ ᱠᱚᱫᱚ ᱢᱟ ᱠᱚ ᱧᱟᱢᱚᱜ ᱜᱮᱭᱟ
ᱦᱮᱸ ᱦᱮᱸ ᱵᱮᱥ ᱵᱷᱟᱜᱮ ᱜᱮ ᱟᱪᱪᱷᱟ ᱚᱱᱟ ᱯᱩᱴᱠᱟᱹ ᱠᱚᱫᱚ ᱯᱮ ᱪᱤᱠᱟᱹ ᱠᱟᱛᱮ ᱯᱮ ᱡᱚᱢ ᱜᱮᱭᱟ
ᱯᱩᱴᱠᱟᱹ ᱠᱚᱫᱚ ᱩᱛᱩ ᱦᱚᱸ ᱜᱟᱱᱚᱜ ᱜᱮᱭᱟ ᱟᱨ ᱞᱮᱴᱚ ᱵᱤᱱ ᱟᱸᱡᱚᱢ ᱟᱠᱟᱼᱟ ᱥᱮ
ᱦᱮᱸ ᱦᱮᱞᱳ
ᱦᱮᱸ ᱟᱸᱡᱚᱢ ᱫᱟᱵᱮᱱ
ᱦᱮᱞᱳ ᱦᱮᱸ ᱟᱸᱡᱚᱢ ᱧᱟᱢᱚᱜᱚᱜ ᱠᱟᱱᱟ
ᱦᱮᱸ ᱜᱚᱝᱠᱮ ᱟᱸᱡᱚᱢ ᱫᱟᱵᱮᱱ
ᱦᱮᱸ ᱟᱸᱡᱚᱢ ᱧᱟᱢᱚᱜ ᱠᱟᱱᱟ ᱞᱟᱹᱭᱟᱞᱤᱧ ᱡᱮ ᱚᱱᱟ ᱯᱩᱴᱠᱟᱹ ᱠᱚᱫᱚ ᱪᱤᱠᱟᱹ ᱠᱟᱛᱮ ᱯᱮ ᱡᱚᱢ ᱛᱟᱸᱦᱮᱱᱟ
ᱦᱳᱭ ᱯᱩᱴᱠᱟᱹ ᱫᱚ ᱜᱚᱝᱠᱮ ᱩᱛᱩ ᱦᱚᱸ ᱩᱛᱩ ᱦᱚᱸᱞᱮ ᱩᱛᱩ ᱠᱚᱜᱮᱭᱟ ᱟᱨ ᱞᱮᱴᱚ ᱵᱤᱱ ᱟᱸᱡᱚᱢ ᱟᱠᱟᱫ ᱜᱮᱭᱟ
ᱦᱮᱸ ᱦᱮᱸ ᱦᱮᱸ
ᱦᱳᱭ ᱞᱮᱴᱚ ᱦᱚᱸᱞᱮ ᱞᱮᱴᱚ ᱵᱟᱲᱟ ᱠᱚᱜᱮᱭᱟ
ᱟᱪᱪᱷᱟ
ᱟᱹᱰᱤ ᱱᱟᱯᱟᱭ ᱟᱹᱰᱤ ᱪᱮᱦᱨᱟ ᱵᱩᱡᱷᱟᱹᱜ ᱜᱮᱭᱟ ᱯᱩᱴᱠᱟᱹ ᱞᱮᱴᱚ ᱡᱚᱢ ᱦᱚᱸ
ᱦᱮ ᱵᱮᱥ ᱵᱷᱟᱜᱤ ᱜᱮ ᱟᱹᱰᱤ ᱵᱷᱟᱜᱤ ᱠᱟᱛᱷᱟ
ᱟᱯᱮ ᱫᱚ ᱵᱩᱨᱩ ᱫᱤᱥᱚᱢ ᱥᱮ ᱵᱟᱡᱟᱨ ᱫᱤᱥᱚᱢ ᱯᱮ ᱯᱟᱲᱟᱜ ᱠᱟᱱᱟ ᱜᱚᱢᱠᱮ
ᱟᱞᱮᱫᱚ ᱵᱩᱨᱩ ᱫᱤᱥᱚᱢ ᱜᱮᱞᱮ ᱞᱟᱹᱭ ᱠᱟᱱᱟ ᱵᱩᱨᱩ ᱵᱤᱨ ᱫᱤᱥᱚᱢ ᱦᱮᱸ ᱟᱞᱮ ᱦᱚᱸ ᱚᱱᱠᱟᱜᱮ ᱵᱤᱨ ᱟᱭᱢᱟ ᱞᱮᱠᱟᱱ ᱡᱤᱱᱤᱥ ᱞᱮ ᱛᱩᱢᱟᱹᱞᱟ ᱱᱮᱛᱟᱨ ᱫᱤᱱ ᱢᱟ ᱡᱟᱼᱼ
ᱦᱳᱭ ᱟᱸᱡᱚᱢ ᱵᱟᱲᱟ ᱟᱠᱟᱫ ᱜᱮᱭᱟᱞᱤᱧ ᱟᱯᱮ ᱚᱱᱛᱮ ᱥᱩᱥᱩᱱᱤᱭᱟ ᱥᱮᱫ ᱫᱚ ᱵᱟᱝᱢᱟ ᱫᱚᱢᱮ ᱩᱥᱩᱞ ᱩᱥᱩᱞ ᱵᱩᱨᱩ ᱠᱚ ᱢᱮᱱᱟᱜ ᱜᱮᱭᱟ ᱦᱮᱞᱳ ᱜᱚᱢᱠᱮ ᱟᱸᱡᱚᱢ ᱧᱟᱢᱮᱼᱟ ᱵᱮᱱ ᱦᱮᱞᱳ ᱜᱚᱢᱠᱮ ᱦᱮᱞᱳ ᱟᱸᱡᱚᱢ ᱧᱟᱢᱮᱼᱟ ᱵᱤᱱ ᱦᱮᱞᱳ ᱜᱚᱢᱠᱮ ᱟᱸᱡᱚᱢᱮᱼᱟ ᱵᱮᱱ ᱥᱮ ᱵᱟᱝ ᱟᱹᱞᱤᱧ ᱫᱚ ᱟᱵᱤᱱᱟᱜ ᱨᱚᱲ ᱟᱸᱡᱚᱢ ᱜᱮ ᱵᱟᱹᱞᱤᱧ ᱟᱸᱡᱚᱢᱮᱫ ᱛᱟᱵᱤᱱᱟ ᱦᱮᱞᱳ ᱦᱮᱞᱳ ᱦᱮᱞᱳ ᱜᱚᱢᱠᱮ ᱟᱵᱤᱱᱟᱜ ᱨᱚᱲ ᱜᱮ ᱵᱟᱝ ᱟᱸᱡᱚᱢᱚᱜ ᱠᱟᱱᱟ ᱚᱠᱟᱭᱮᱱᱟ ᱵᱮᱱ ᱦᱤᱞᱳ ᱦᱮᱞᱳ ᱜᱚᱢᱠᱮ ᱦᱮᱞᱳ ᱦᱮᱞᱳ ᱦᱮᱞᱳ ᱨᱚᱲᱜᱮ ᱵᱟᱭ ᱟᱸᱡᱚᱢᱚᱜ ᱠᱟᱱᱟ ᱠᱟᱹᱴᱤᱡᱽ ᱱᱟᱥᱮ ᱦᱚᱸ ᱦᱮᱞᱳ ᱦᱮᱞᱳ ᱦᱮᱞᱳ ᱜᱚᱢᱠᱮ ᱱᱟᱥᱮ ᱫᱷᱟᱨᱟ ᱦᱚᱸ ᱨᱚᱲ ᱜᱮ ᱵᱟᱞᱤᱧ ᱟᱸᱡᱚᱢ ᱧᱟᱢᱮᱫ ᱛᱟᱵᱤᱱᱟ ᱱᱮᱴᱣᱟᱨᱠ ᱠᱚ ᱯᱨᱚᱵᱞᱮᱢᱚᱜ ᱠᱟᱱᱟ ᱦᱳᱭᱛᱳ ᱡᱟᱹᱱᱤᱡ ᱠᱷᱟᱱ